ᱡᱚᱦᱟᱨ ᱦᱮᱸ ᱡᱚᱦᱟᱨ ᱜᱮ
ᱦᱩᱸ ᱵᱟᱲᱟ ᱜᱮᱛᱚ?
ᱦᱮᱸ ᱱᱟᱯᱟᱭ ᱵᱟᱲᱟ ᱜᱮ᱾
ᱦᱩᱸ ᱟᱹᱰᱤᱞᱤ ᱦᱚᱸ ᱱᱟᱯᱟᱭ ᱵᱟᱲᱟ ᱜᱮ ᱦᱩᱸ᱾ ᱟᱨ ᱨᱚᱲ ᱠᱚ ᱵᱷᱟᱜᱮ ᱞᱮᱠᱟ ᱟᱸᱡᱚᱢᱚᱜ ᱠᱟᱱᱟ ᱛᱚ?
ᱦᱮᱸ ᱜᱚᱝᱠᱮ ᱱᱟᱯᱟᱭ ᱟᱹᱞᱤᱧᱟᱜ ᱜᱮ ᱪᱮᱜ ᱞᱮᱠᱟ ᱵᱤᱱ ᱟᱸᱡᱚᱢ ᱮᱫᱟ ᱱᱟᱦᱟᱜ
ᱵᱟᱝ ᱵᱟᱝ ᱯᱩᱨᱟᱹ ᱴᱷᱟᱢ ᱴᱷᱟᱢ ᱯᱩᱨᱟᱹ, ᱱᱟᱯᱟᱭ ᱜᱮ ᱟᱸᱡᱚᱢᱚᱜ ᱠᱟᱱᱟ ᱵᱮᱥ ᱪᱮᱦᱨᱟ᱾
ᱟ
ᱩᱸ
ᱦᱮᱞᱳ ᱮ ᱜᱟᱞᱢᱟᱨᱟᱣ ᱛᱚᱞᱟᱝ ᱜᱟᱞᱢᱟᱨᱟᱜ ᱠᱟᱱᱟ ᱛᱟᱦᱚᱞᱮ ᱮ ᱴᱚᱯ ᱡᱟᱦᱟᱱᱟᱜ ᱴᱚᱯᱤᱠ ᱤᱫᱤ ᱠᱟᱛᱮᱜ
ᱟ ᱴᱚᱯᱤᱠ ᱫᱚ ᱦᱟᱥᱟ ᱥᱟᱶᱛᱟᱨᱮ ᱚᱝᱠᱟ ᱡᱮ ᱨᱮᱺᱰᱤᱜ ᱠᱟᱱᱟ ᱠᱚ, ᱪᱟᱹᱰᱤᱜ ᱠᱟᱱᱟ ᱠᱚ ᱚᱝᱠᱟ ᱵᱟᱯᱞᱟ ᱫᱤᱠ ᱫᱤᱭᱮ ᱚᱝᱠᱟ ᱞᱟᱹᱭ ᱛᱟᱵᱚᱱ ᱞᱟᱹᱭ ᱛᱟᱞᱟᱝ
ᱮᱜ ᱱᱚᱣᱟ ᱤᱫᱤ ᱠᱟᱛᱮᱜ ᱫᱚᱞᱤᱧ ᱞᱟᱹᱭᱟ ᱫᱮᱸ ᱟᱸ ᱥᱟᱶᱛᱟ ᱥᱚᱢᱟᱡᱽ ᱨᱮ ᱱᱚᱣᱟ ᱠᱚᱫᱚ ᱫᱚᱢᱮ ᱜᱮ ᱦᱩᱭᱩᱜ ᱠᱟᱱᱟ ᱛᱚ ᱮᱸ
ᱟᱹᱵᱤᱱ ᱥᱮᱫ ᱟᱹᱵᱤᱱ ᱥᱮᱫ ᱚᱠᱟᱞᱮᱠᱟ ᱦᱩᱭᱩᱜ ᱠᱟᱱᱟ ᱚᱱᱠᱟ ᱡᱮ ᱠᱚ ᱢᱟᱱᱮ ᱫᱚᱢᱮ ᱠᱚ ᱱᱚᱝᱠᱟ ᱠᱚ ᱪᱷᱟᱹᱰᱤᱜ ᱠᱟᱱ ᱫᱚ ᱢᱟᱱᱮ ᱪᱮᱫ ᱠᱷᱟᱹᱛᱤᱨ ᱚᱱᱟ ᱫᱚ ᱠᱟᱨᱚᱱ
ᱟᱹᱞᱤᱧ ᱫᱚ ᱯᱳᱭᱞᱩ ᱫᱚ ᱯᱨᱳᱜᱨᱟᱢ ᱜᱮᱞᱤᱧ ᱫᱳᱥᱟ ᱡᱮᱦᱮᱛᱩ ᱧᱤᱫᱟᱹ ᱯᱟᱛᱟ ᱠᱚ ᱪᱟᱞᱟᱜ ᱠᱟᱱ ᱛᱮ ᱚᱲᱟᱜ ᱠᱷᱚᱱ ᱢᱤᱫ ᱧᱤᱫᱟᱹ ᱵᱟᱭᱨᱮ ᱨᱮ ᱛᱟᱦᱮᱸ ᱨᱮᱱᱟᱜ ᱥᱩᱡᱩᱜᱽ ᱠᱚ ᱧᱟᱢ ᱫᱟ ᱢᱟᱹᱭ ᱵᱟᱹᱵᱩ ᱛᱟᱠᱚ
ᱩᱸ ᱦᱩᱸ
ᱚᱱᱟ ᱠᱷᱟᱹᱛᱤᱨ ᱜᱮᱛᱚ ᱨᱟᱹᱱ ᱠᱟᱹᱴᱤᱡ ᱵᱚᱭᱮᱥ ᱨᱮᱛᱚ ᱚᱢᱮᱸ ᱨᱮᱫᱚ ᱵᱟᱝᱠᱚ ᱵᱩᱡ ᱜᱮᱭᱟ ᱦᱮᱸ ᱵᱟᱹᱵᱩ ᱛᱟᱢ ᱢᱟᱹᱭ ᱛᱟᱢ ᱠᱟᱹᱴᱤᱡ ᱩᱢᱮᱨ ᱨᱮᱫᱚ ᱚᱠᱚᱭ ᱦᱚᱸ ᱵᱟᱝᱠᱚ ᱵᱩᱡᱟ ᱪᱮᱫ ᱠᱚ ᱵᱷᱩᱜ ᱵᱟᱹᱲᱤᱡ ᱫᱟ ᱥᱮ ᱮᱸ ᱪᱮᱫ ᱠᱚ ᱪᱤᱠᱟᱹᱭᱮᱫᱟ ᱟᱫᱚ ᱧᱤᱫᱟᱹ ᱦᱚᱸ ᱡᱮ ᱦᱩᱜ-ᱩᱱ ᱢᱟᱨᱟᱝ ᱧᱤᱫᱟᱹ ᱯᱟᱛᱟ ᱯᱚᱨᱚᱵᱽ ᱯᱨᱳᱠᱜᱨᱟᱢ ᱠᱚ ᱪᱟᱞᱟᱜ ᱠᱟᱱᱟ ᱛᱚ ᱮᱠᱞᱟ ᱜᱮᱠᱚ ᱠᱩᱞᱮᱫ ᱠᱚᱣᱟ ᱟᱫᱚ ᱦᱚᱜᱼᱚᱭ ᱡᱮ ᱩᱱᱟᱹᱜ ᱮᱠᱞᱟ ᱜᱮᱠᱚ ᱛᱟᱦᱮᱱ ᱠᱟᱱᱟ ᱚᱲᱟᱜ ᱫᱚ ᱵᱟᱫ ᱠᱟᱛᱮᱜ ᱛᱚ ᱚᱠᱛᱚ ᱠᱚ ᱧᱟᱢ ᱮᱫᱟ ᱜᱚᱞᱯᱷᱚ ᱠᱚᱨᱮᱱᱟᱜ ᱦᱮᱸ,
ᱦᱩᱸ ᱾
ᱚᱸ ᱟᱹᱰᱤ ᱠᱚᱢ ᱩᱢᱮᱨ ᱨᱮᱜᱮ ᱵᱟᱝ ᱵᱩᱡᱽ ᱠᱟᱛᱮᱫ ᱠᱚ, ᱟᱺᱜᱤᱨᱚᱜ ᱠᱟᱱᱟ ᱾
ᱦᱚᱭ,
ᱛᱟᱨᱯᱚᱨᱮ ᱡᱚᱠᱷᱚᱱ ᱠᱚ ᱥᱚᱝᱥᱟᱨ ᱮᱫᱟ ᱛᱚᱠᱷᱚᱱ ᱫᱚ, ᱮᱴᱠᱮᱴᱚᱬᱮ ᱠᱚ ᱵᱩᱡᱷᱟᱹᱣ ᱮᱫᱟ ᱾
ᱦᱚᱭ ᱾
ᱛᱚᱠᱷᱚᱱ ᱫᱚ ᱛᱟᱨᱯᱚᱨᱮ ᱵᱟᱝ ᱠᱟᱹᱢᱤ ᱫᱟᱲᱮ ᱠᱷᱟᱹ ᱛᱤᱨ ᱟᱨ ᱦᱚᱸ ᱟᱭᱳᱼᱵᱟᱵᱟ ᱚᱲᱟᱜ ᱠᱚ ᱨᱩᱣᱟᱹᱲ ᱦᱤᱡᱩᱜ ᱠᱟᱱᱟ ᱚᱱᱟ ᱠᱷᱟᱹᱛᱤᱨ ᱜᱮ,
ᱚᱱᱠᱟᱜᱮ ᱦᱩᱭ ᱠᱟᱱᱟ ᱾
ᱦᱳᱭ ᱦᱳᱭ ᱾
ᱦᱩ ᱟᱹᱞᱤᱧᱟᱜ ᱞᱟᱹᱭ ᱛᱮᱦᱚᱸ, ᱚᱱᱠᱟᱜᱮ ᱟᱨᱠᱤ ᱦᱩᱰᱤᱧ ᱩᱢᱮᱨᱮᱠᱚ ᱵᱟᱹᱦᱩ ᱡᱟᱶᱟᱭᱚᱜ ᱠᱟᱱᱟ ᱛᱚ ᱟᱫᱚ, ᱛᱚᱠᱷᱚᱱ ᱫᱚ ᱩᱱᱠᱩ ᱫᱚ ᱥᱚᱝᱥᱟᱨ ᱨᱮᱭᱟᱜ ᱡᱟᱦᱟᱸ ᱮᱸ, ᱪᱟᱯ ᱢᱮᱱᱟᱜᱼᱟ ᱚᱱᱟ ᱫᱚ ᱦᱟᱸᱜ ᱵᱟᱠᱚ ᱵᱩᱡ ᱫᱟᱲᱟᱹᱟᱜ ᱠᱟᱱᱟ ᱮᱠᱷᱚᱱ ᱫᱚ ᱠᱟᱹᱴᱤᱡ ᱠᱟᱹᱴᱤᱡ ᱨᱮᱠᱚ ᱵᱟᱹᱦᱩ, ᱡᱟᱶᱟᱭᱚᱜ ᱠᱟᱱ ᱨᱮᱦᱚᱸ ᱛᱚᱠᱷᱚᱱ ᱫᱚ ᱟᱭᱳ-ᱵᱟᱵᱟᱜ, ᱚᱸ ᱪᱮᱛᱟᱱ ᱨᱮᱠᱚ ᱡᱚᱢ ᱫᱟᱥᱮ ᱟᱫᱚ ᱡᱚᱠᱷᱚ ᱛᱚᱠᱷᱚᱱ ᱜᱮ ᱦᱟᱸᱜ, ᱮᱸ ᱟᱭᱳ ᱵᱟᱵᱟᱜ ᱪᱟᱯ ᱤᱫᱤ ᱠᱟᱛᱮᱜ ᱡᱚᱠᱷᱚᱱ ᱟᱹᱠᱤᱱ ᱪᱮᱛᱟᱱ ᱨᱮ ᱦᱤᱡᱩᱜ ᱠᱟᱱᱟ ᱚᱱᱟ, ᱥᱚᱝᱥᱟᱨ ᱨᱮᱭᱟᱜ ᱪᱟᱯᱚᱴᱟᱜ ᱛᱚᱠᱷᱚᱱ ᱜᱮ ᱟᱫᱚ ᱦᱟᱸᱜ ᱠᱤᱱ ᱵᱩᱡᱷᱟᱹᱣ ᱫᱟ ᱵᱟᱝ ᱛᱚᱠᱷᱚᱱ ᱫᱚ, ᱠᱩᱲᱤ ᱜᱤᱫᱽᱨᱟᱹ ᱦᱟᱸᱜ ᱠᱟᱹᱢᱤ ᱵᱟᱭ ᱵᱟᱲᱟᱭᱟ ᱠᱚᱲᱟ ᱜᱤᱫᱽᱨᱟᱹ ᱦᱟᱸᱜ ᱠᱟᱹᱢᱤ ᱵᱟᱭ ᱵᱟᱲᱟᱭᱟ ᱢᱟᱱᱮ ᱟᱭᱳ ᱵᱟᱵᱟᱜ, ᱤᱭᱟᱹᱨᱮ ᱟᱹᱥᱩᱞᱚᱜ ᱠᱟᱱ ᱛᱟᱦᱮᱸ ᱾
ᱦᱳᱭ ᱦᱳᱭ ᱦᱳᱭ ᱦᱳᱭ ᱾ ᱚᱱᱠᱟᱱᱟᱜ ᱜᱮ ᱡᱟᱹᱥᱛᱤ ᱠᱟᱭ ᱛᱮᱫᱚ ᱧᱮᱞᱚᱜ ᱠᱟᱱᱟ ᱜᱚᱢᱠᱮ ᱾
ᱦᱩᱸ ᱱᱮᱛᱟᱨ ᱫᱚ ᱚᱱᱠᱟ ᱜᱮᱛᱚ ᱵᱮᱥᱤ ᱦᱩᱭ ᱵᱟᱲᱟᱜ ᱠᱟᱱᱟ ᱥᱮ,
ᱦᱳᱭ ᱦᱳᱭ ᱦᱳᱭ ᱾
ᱦᱩᱸ ᱾
ᱛᱚ ᱟᱨᱚ ᱜᱚᱢᱠᱮ ᱧᱮᱞᱚᱜ ᱠᱟᱱᱟ ᱡᱮ ᱦᱚᱜ-ᱚᱭ ᱡᱮ, ᱮᱸ ᱜᱤᱫᱽᱨᱟᱹ ᱮᱸᱜᱟᱛ ᱠᱟᱛᱮᱜ ᱨᱮᱦᱚᱸ ᱟᱨᱦᱚᱸ ᱠᱚ ᱫᱟᱹᱲᱮᱫᱟ ᱦᱳᱭ ᱾
ᱦᱩᱸ ᱾
ᱜᱤᱫᱽᱨᱟᱹ ᱮᱸᱜᱟᱛ ᱠᱟᱛᱮᱜ ᱠᱚ ᱫᱟᱹᱲ ᱫᱟᱻ ᱛᱟᱯᱚᱨᱮ, ᱟᱹᱵᱤᱱ ᱫᱚ ᱱᱚᱣᱟ ᱤᱫᱤ ᱠᱟᱛᱮ ᱪᱮᱫ ᱵᱤᱱ ᱞᱟᱹᱭᱟ ᱚᱠᱚᱭᱟᱜ ᱫᱳᱥ ᱵᱤᱱ ᱯᱟᱸᱡᱟᱭᱟ ᱱᱚᱜᱼᱚᱭ ᱡᱮ ᱟᱛᱳ ᱠᱚᱨᱮ, ᱜᱤᱫᱽᱨᱟᱹ ᱮᱸᱜᱟᱛ ᱠᱟᱛᱮ ᱨᱮᱦᱚᱸ ᱟᱛᱳ ᱨᱮᱦᱚᱸ ᱨᱚᱲ ᱨᱚᱯᱚᱲ ᱠᱟᱱᱟ ᱠᱚ ᱦᱮᱸ, ᱟᱛᱳ, ᱟᱛᱳ ᱨᱮ ᱛᱟᱨᱯᱚᱨᱮ ᱜᱤᱫᱽᱨᱟᱹ ᱮᱸᱜᱟᱛ ᱛᱟᱦᱟᱱ ᱛᱩᱞᱩᱡ ᱢᱟᱱᱮ, ᱜᱤᱫᱽᱨᱟᱹ ᱛᱟᱦᱮᱱ ᱛᱩᱞᱩᱡ ᱮᱸᱜᱟᱛ ᱛᱮᱫ ᱫᱟᱹᱲ ᱫᱟᱭ ᱛᱟᱦᱚᱞᱮ ᱱᱚᱣᱟ ᱤᱫᱤ ᱠᱟᱛᱮ ᱪᱮᱫ ᱵᱤᱱ ᱞᱟᱹᱭᱟ,
ᱱᱚᱣᱟ ᱤᱫᱤ ᱠᱟᱛᱮᱜ ᱫᱚ ᱟᱹᱞᱤᱧ ᱞᱤᱧ ᱞᱟᱹᱭᱟ ᱱᱚᱣᱟ ᱠᱚᱫᱚ ᱡᱟᱦᱟᱸᱭ ᱜᱮ ᱠᱚ ᱠᱚᱨᱟᱣ ᱮᱫᱟ ᱥᱮ ᱦᱮᱸ, ᱩᱱᱠᱩ ᱫᱚ ᱱᱚᱣᱟ ᱫᱚ ᱠᱤᱱᱛᱩ ᱠᱚᱨᱟᱣ ᱫᱚ ᱩᱪᱤᱛ ᱫᱚ ᱵᱟᱝ ᱠᱟᱱᱟ ᱡᱮᱦᱩᱛᱩ, ᱟᱢᱮᱢ ᱢᱤᱫᱴᱟᱝ ᱮᱢ ᱥᱚᱝᱥᱟᱨ ᱟᱠᱟᱫᱟ ᱵᱟᱯᱞᱟ ᱛᱚ ᱟᱨ ᱤᱭᱟᱹ ᱫᱚ ᱵᱟᱝ ᱠᱟᱱᱟ ᱥᱮ ᱪᱮᱷᱞᱮ, ᱫᱚ ᱵᱟᱝ ᱠᱟᱱᱟ ᱜᱤᱫᱽᱨᱟᱹ ᱠᱷᱮᱞ ᱫᱚ ᱵᱟᱝ ᱠᱟᱱᱟ,
ᱦᱳᱭ ᱦᱳᱭ ᱾
ᱢᱟᱱᱮ ᱵᱟᱯᱞᱟ ᱠᱚᱫᱚ ᱢᱤᱫ ᱫᱷᱟᱣ ᱜᱮ ᱦᱩᱭᱩᱜᱼᱟ ᱦᱳᱭᱥᱮ,
ᱦᱳᱭ ᱦᱳᱭ ᱦᱳᱭ ᱾
ᱢᱟᱱᱮ ᱟᱫᱚ ᱚᱱᱟ, ᱵᱟᱯᱞᱟ ᱯᱚᱨᱮ ᱡᱟᱦᱟᱸ ᱟᱫᱚ ᱵᱟᱝ ᱵᱩᱡ ᱠᱟᱛᱮᱜ ᱢᱟᱱᱮ ᱜᱤᱫᱽᱨᱟᱹ ᱮᱸᱜᱟᱛ ᱠᱟᱛᱮᱜ ᱨᱮ, ᱫᱟᱹᱲᱮᱫᱟ ᱦᱮᱸ,
ᱦᱳᱭ ᱦᱳᱭ ᱦᱳᱭ ᱾
ᱢᱟᱱᱮ ᱟᱫᱚ ᱟᱹᱠᱤᱱ ᱛᱟᱞᱟ ᱨᱮᱜᱮ ᱢᱟᱱᱮ ᱚᱱᱠᱟ ᱵᱩᱡᱷᱟᱹᱣ ᱯᱚᱲᱟ ᱵᱟᱹᱱᱩᱜ ᱛᱟᱹᱠᱤᱱᱟ ᱡᱮ, ᱢᱟᱱᱮ ᱟᱹᱠᱤᱱ ᱜᱮᱠᱤᱱ ᱵᱩᱡᱷᱟᱹᱣ ᱞᱮᱱᱟ ᱡᱮ ᱢᱤᱫᱴᱟᱝ, ᱥᱚᱝᱥᱟᱨ ᱟᱠᱟᱫᱟ ᱞᱟᱝ ᱡᱮ ᱱᱚᱝᱠᱟ ᱟᱞᱟᱝ ᱜᱮ ᱧᱮᱞ ᱦᱩᱭᱩᱜ ᱞᱟᱝ ᱴᱮᱠᱟᱣ ᱫᱟᱲᱮᱜ ᱡᱟᱦᱟᱸ ᱛᱤᱱᱟᱹᱜ ᱮᱴᱠᱮᱴᱚᱬᱮ ᱦᱤᱡᱩᱜ ᱟᱞᱟᱝ ᱵᱟᱱᱟ ᱦᱚᱲ ᱛᱮᱞᱟᱝ ᱴᱮᱠᱟᱣ ᱫᱟᱨᱟᱢᱟ ᱦᱮᱸ ᱥᱮ ᱢᱟᱱᱮ ᱥᱟᱵ ᱠᱟᱜ ᱵᱤᱱ ᱡᱮ ᱡᱟᱦᱟᱱᱟᱜ ᱡᱩᱫᱤ ᱡᱟᱦᱟᱸᱛᱮ ᱡᱩᱫᱤ ᱱᱮᱛᱟᱨ ᱧᱮᱞᱚᱜ ᱠᱟᱱᱟ ᱢᱟᱱᱮ ᱠᱚᱢ ᱩᱢᱮᱨᱟᱱ ᱠᱚ ᱤᱭᱟᱹ ᱠᱟᱱᱟ ᱛᱚ ᱵᱟᱯᱞᱟᱜ ᱠᱟᱱᱟ ᱠᱚᱛᱚ ᱟᱫᱚ ᱩᱱᱠᱩ ᱫᱚ ᱮᱠᱷᱚᱱᱳ ᱚᱱᱮ ᱢᱚᱱᱮ ᱨᱮᱭᱟᱜ ᱨᱟᱹᱥᱠᱟᱹᱜ ᱜᱮ ᱟᱹᱣᱨᱤ ᱪᱟᱵᱟᱜ ᱛᱟᱠᱚᱣᱟ ᱢᱚᱱᱮᱨᱮ ᱨᱟᱹᱥᱠᱟᱹ ᱜᱮ ᱟᱣᱨᱤ ᱪᱟᱵᱟᱜ ᱛᱟᱠᱚᱣᱟ ᱩᱱ ᱨᱮᱠᱚ ᱡᱟᱶᱟᱭᱚᱜ ᱠᱟᱱᱟ ᱟᱫᱚ ᱡᱟᱶᱟᱭ ᱠᱟᱛᱮᱜ ᱨᱮᱦᱚᱸ ᱡᱟᱶᱟᱭ ᱯᱚᱨ ᱦᱚᱸ ᱟᱫᱚ ᱚᱱᱮ ᱧᱤᱫᱟᱹ ᱯᱟᱛᱟ ᱠᱚᱨᱮ ᱢᱚᱱᱮ ᱜᱚᱦᱚᱲᱮᱫ ᱛᱟᱠᱚᱣᱟᱭ ᱢᱟᱱᱮ ᱟᱫᱚ ᱚᱱᱛᱮ ᱡᱚᱠᱷᱚᱱ ᱜᱮ ᱟᱫᱚ ᱡᱟᱶᱟᱭ ᱠᱚᱲᱟ ᱵᱟᱭ ᱪᱟᱞᱟᱣ ᱦᱚᱪᱚᱣᱟᱭ ᱠᱟᱱᱟ ᱡᱮ ᱵᱟᱝ ᱱᱤᱛᱚᱜ ᱫᱚ ᱥᱚᱝᱥᱟᱨ ᱟᱠᱟᱫᱟ ᱡᱮ ᱟᱞᱚᱢ ᱪᱟᱞᱟᱜᱼᱟ ᱟᱫᱚ ᱚᱱᱟ ᱚᱱᱟ ᱠᱷᱟᱹᱛᱤᱨ ᱜᱮ ᱚᱱᱟ ᱵᱮᱥᱤ ᱚᱥᱟᱱᱛᱤ ᱠᱚᱫᱚ ᱦᱩᱭᱩᱜᱼᱟ
ᱦᱳᱭ ᱦᱳᱭ ᱦᱳᱭ ᱱᱮᱛᱟᱨ ᱟᱫᱚ ᱦᱮᱸ ᱚᱱᱟ ᱠᱷᱟᱹᱛᱤᱨ ᱜᱮ ᱦᱩᱭᱩᱜ ᱠᱟᱱᱟ ᱧᱮᱞ ᱮ ᱫᱟᱞᱤᱧ ᱡᱮ ᱢᱟᱱᱮ ᱜᱤᱫᱽ ᱜᱤᱫᱽᱨᱟᱹ ᱮᱸᱜᱟᱛ ᱠᱚᱜᱮ ᱵᱤᱥᱤ ᱠᱚ ᱱᱚᱝᱠᱟ ᱮᱫᱟ ᱦᱮᱸ ᱢᱟᱱᱮ ᱵᱟᱹᱲᱤᱡ ᱠᱚ ᱠᱟᱹᱢᱤᱭᱮᱫᱟ ᱱᱚᱣᱟ ᱫᱚ ᱥᱟᱶᱛᱟ ᱨᱮ ᱟᱹᱰᱤ ᱟᱵᱚᱣᱟᱜ ᱥᱟᱱᱛᱟᱲ ᱥᱚᱢᱟᱡᱽ ᱨᱮ ᱟᱹᱰᱤ ᱵᱟᱹᱲᱤᱡ ᱢᱤᱫᱴᱮᱱ ᱤᱭᱟᱹ ᱠᱟᱱᱟ
ᱦᱮᱸ
ᱟᱨᱦᱚ ᱧᱮᱞᱚᱜ ᱠᱟᱱᱟ ᱥᱟᱠᱟᱢ ᱚᱲᱮᱡ ᱠᱚ ᱡᱟᱹᱥᱛᱤ ᱠᱚᱭᱛᱮ ᱧᱮᱞᱚᱜ ᱠᱟᱱᱟ ᱠᱟᱱ ᱜᱮᱭᱟ ᱦᱩᱸ ᱛᱚ ᱠᱩᱲᱤ ᱯᱟᱦᱟᱴᱟ ᱦᱚᱸ ᱨᱟᱹᱡᱤ ᱜᱮᱭᱟᱭ ᱠᱚᱲᱟ ᱯᱟᱦᱟᱴᱟ ᱦᱚᱸ ᱨᱟᱹᱡᱤ ᱜᱮᱭᱟᱭ ᱠᱚᱲᱟ ᱦᱚ ᱦᱮᱸ ᱪᱮᱫ ᱦᱚᱸ ᱵᱟᱭ ᱞᱮᱭᱟ ᱠᱩᱲᱤ ᱦᱚᱸ ᱪᱮᱫ ᱯᱟᱦᱴᱟ ᱦᱚᱸ ᱪᱮᱫ ᱦᱚᱸ ᱵᱟᱭ ᱞᱮᱭᱟ ᱥᱟᱠᱟᱢ ᱚᱲᱮᱡ ᱦᱩᱭᱱᱟ ᱟᱫᱚ ᱩᱱᱠᱤᱱ ᱫᱚ ᱛᱟᱦᱮᱸᱭᱱᱟᱹᱠᱤᱱ ᱟᱹᱠᱤᱱ ᱟᱹᱠᱤᱱ ᱞᱮᱠᱟ ᱠᱤᱱᱛᱩ ᱥᱟᱱᱛᱟᱲ ᱥᱟᱡᱽ ᱨᱮᱫᱚ ᱱᱚᱣᱟ ᱠᱚᱫᱚ ᱵᱮᱥᱤ ᱦᱩᱭᱩᱜ ᱠᱟᱱᱟ
ᱦᱮᱸ
ᱦᱮᱸ ᱚᱠᱚᱭᱟᱜ ᱦᱚᱸ ᱪᱮᱫ ᱦᱚᱸ ᱵᱟᱝ ᱪᱤᱠᱟᱹᱜ ᱠᱟᱱ ᱞᱮᱠᱟ, ᱠᱤᱱᱛᱩ ᱱᱚᱣᱟ ᱫᱚ ᱟᱵᱚᱣᱟᱜ ᱥᱟᱱᱛᱟᱲ ᱥᱚᱢᱟᱡᱽ ᱨᱮ, ᱢᱤᱫᱴᱮᱱ ᱟ ᱟ ᱟᱨ ᱜᱤ ᱜᱤ ᱜᱤᱫᱽᱨᱟᱹ ᱠᱚᱠᱚ ᱪᱮᱫ ᱫᱟᱥᱮ ᱾
ᱦᱳᱭ, ᱦᱳᱭ, ᱦᱳᱭ, ᱚᱱᱟ ᱟᱹᱰᱤ ᱢᱟᱨᱟᱝ ᱾
ᱦᱮᱸ, ᱦᱮᱸ, ᱦᱮᱸ, ᱛᱚ ᱟᱹᱵᱤᱱ ᱫᱚ ᱚᱠᱚᱭ ᱵᱤᱱ ᱫᱳᱥ ᱠᱚᱣᱟ, ᱱᱚᱜᱼᱚᱭ ᱡᱮ ᱢᱤᱫᱴᱮᱡ ᱟᱛᱳ ᱨᱮ ᱟᱹᱵᱤᱱ ᱥᱮᱫ ᱵᱤᱱ ᱦᱩᱭ ᱵᱟᱲᱟ ᱟᱠᱟᱱᱟ ᱟᱛᱩ ᱨᱮ? ᱜᱤᱫᱽᱨᱟᱹ ᱛᱟᱦᱮᱱ ᱛᱮ ᱮᱸᱜᱟᱛ ᱛᱮᱫ ᱮ ᱫᱟᱹᱲ ᱟᱠᱟᱫᱟ ᱾
ᱦᱳᱭ ᱦᱳᱭ ᱾
ᱦᱩᱭ ᱵᱟᱲᱟ ᱟᱠᱟᱱᱟ ᱟᱹᱵᱤᱱ ᱥᱮᱫ?
ᱦᱮᱸ, ᱚᱱᱠᱟ ᱦᱩᱭ ᱵᱟᱲᱟ ᱟᱠᱟᱱᱟ ᱾ ᱟᱹᱞᱤᱧ ᱥᱮᱫ ᱫᱚ ᱩᱱᱟᱹᱜ ᱫᱚ ᱵᱟᱝ ᱦᱩᱭ ᱟᱠᱟᱱᱟ, ᱠᱚᱢ ᱜᱮ ᱧᱮᱞ ᱵᱟᱲᱟ ᱦᱩᱭ ᱟᱠᱟᱱᱟ ᱾ ᱦᱩᱸ ᱚᱱᱮ ᱚᱱᱠᱟ ᱜᱤᱫᱽᱨᱟᱹ ᱢᱟᱱᱮ ᱟᱹᱰᱤ ᱟᱹᱞᱤᱧ ᱢᱤᱫᱴᱮᱡ ᱟᱛᱳ ᱨᱮ ᱞᱤᱧ ᱧᱮᱞ ᱠᱮᱫᱟ ᱚᱱᱠᱟ, ᱡᱮ ᱜᱤᱫᱽᱨᱟᱹ ᱫᱚ ᱢᱟᱨᱟᱝ ᱜᱮᱛᱟᱭ, ᱞᱟᱹᱴᱩ ᱜᱮᱛᱟᱭ, ᱚᱱᱠᱟ ᱵᱟᱨᱚ ᱛᱮᱨᱚ ᱵᱚᱪᱷᱚᱨ ᱨᱮᱱ ᱵᱚᱭᱮᱥ ᱦᱩᱭᱩᱜ ᱛᱟᱭᱟ ᱾
ᱦᱮᱸ
ᱩᱱᱟᱹᱜ ᱞᱟᱹᱴᱩ ᱠᱩᱲᱤ ᱜᱤᱫᱽᱨᱟᱹ ᱛᱟᱭ ᱛᱟᱣ ᱨᱮᱦᱚᱸ ᱡᱟᱢᱟᱭ ᱵᱟᱹᱜᱤ ᱦᱚᱴᱚᱣᱟ ᱟᱫᱮᱭᱟ ᱛᱟᱦᱞᱮ ᱩᱱᱤ ᱫᱚ ᱟᱫᱚ ᱪᱮᱫ ᱮᱢ ᱞᱟᱹᱭ ᱟᱭᱟ ᱟᱵᱤᱱ ᱞᱟᱹᱭ ᱵᱤᱱ ᱦᱮᱸ
ᱦᱮᱸ ᱦᱮᱸ ᱱᱚᱣᱟ ᱠᱚᱫᱚ ᱟᱹᱰᱤ ᱵᱟᱹᱲᱤᱡ ᱜᱮ ᱠᱟᱱᱟ ᱦᱮᱸ ᱱᱚᱣᱟ ᱠᱚᱫᱚ ᱱᱤᱡᱮᱨ ᱟᱭᱩ ᱜᱮ ᱡᱩᱫᱤᱢ ᱱᱚᱝᱠᱟᱭᱟ ᱛᱟᱦᱚᱞᱮ ᱤᱧ ᱫᱩᱧ ᱞᱟᱹᱭᱟ, ᱛᱟᱦᱚᱞᱮ ᱠᱩᱲᱤ ᱜᱤᱫᱽᱨᱟᱹ ᱫᱚ ᱪᱮᱫᱟᱜ ᱪᱮᱫ ᱮ ᱥᱮᱬᱟᱭᱟ?
ᱦᱮᱸ ᱵᱟᱠᱷᱟᱱ ᱫᱚ, ᱠᱩᱲᱤ ᱜᱤᱫᱽᱨᱟᱹ ᱪᱮᱫ ᱮᱢ ᱪᱮᱫ ᱦᱚᱴᱚᱣᱟᱫᱮᱭᱟ?
ᱦᱳᱭ ᱦᱳᱭ ᱦᱳᱭ ᱾ ᱱᱤᱡᱮᱨ ᱟᱭᱳ ᱜᱮ ᱡᱩᱫᱤ ᱱᱚᱝᱠᱟᱭᱟ ᱛᱟᱦᱚᱞᱮ ᱠᱩᱲᱤ ᱜᱤᱫᱽᱨᱟᱹ ᱫᱚ ᱪᱮᱫ ᱮ ᱥᱮᱬᱟᱭᱟ ᱦᱮᱸ? ᱚᱱᱟ ᱠᱚᱫᱚ ᱟᱵᱚ ᱧᱮᱞ ᱦᱩᱭᱩᱜ ᱛᱟᱵᱚᱱᱟ, ᱦᱮᱸ᱾ ᱚᱱᱟ ᱠᱷᱚᱱ ᱟᱹᱞᱤᱧ ᱫᱚᱞᱤᱧ ᱞᱟᱹᱭᱟ ᱡᱮ ᱱᱚᱣᱟ ᱫᱚ, ᱮᱸ ᱢᱟᱺᱡᱷᱤ ᱪᱮᱛᱟᱱ ᱨᱮ, ᱥᱮ ᱟᱛᱳ ᱢᱚᱬᱮ ᱦᱚᱲ ᱪᱮᱛᱟᱱ ᱨᱮ, ᱢᱤᱫᱴᱤᱡ ᱱᱟᱯᱟᱭ ᱥᱟᱺᱦᱤᱡ ᱡᱩᱫᱤ ᱠᱚ ᱜᱟᱞᱚᱪ ᱵᱤᱪᱟᱹᱨ ᱫᱟᱲᱮᱭᱟᱜᱼᱟ ᱾ ᱥᱮ ᱢᱤᱫᱴᱤᱡ ᱜᱟᱹᱭᱤᱰ ᱠᱚ ᱫᱚᱦᱚ ᱫᱟᱲᱮᱭᱟᱜᱼᱟ, ᱦᱩᱸ ᱾
ᱦᱳᱭ ᱦᱳᱭ ᱾
ᱦᱩᱭᱩᱜᱼᱟ, ᱟᱹᱰᱤ ᱟᱹᱰᱤ ᱡᱟᱭᱜᱟ ᱨᱮ ᱞᱤᱧ ᱧᱮᱞ ᱟᱠᱟᱫᱟ ᱡᱮ, ᱟᱛᱳ ᱠᱷᱚᱱ ᱟᱛᱳ ᱢᱚᱬᱮ ᱦᱚᱲ ᱠᱷᱚᱱ ᱜᱮᱠᱚ ᱜᱚᱴᱟ ᱟᱠᱟᱫᱟ ᱡᱮ, ᱟᱴᱷᱟᱨᱚ ᱵᱚᱪᱷᱚᱨ ᱢᱟᱲᱟᱟᱝ ᱡᱤ ᱢᱟᱱᱮ ᱦᱳᱭ ᱞᱟᱦᱟ ᱡᱩᱫᱤ ᱮ ᱡᱟᱶᱟᱭᱚᱜᱟᱭ ᱠᱩᱲᱤ ᱜᱤᱫᱽᱨᱟᱹ ᱮᱸ ᱱᱚᱶᱟ ᱠᱩᱲᱤ ᱜᱤᱫᱽᱨᱟᱹ ᱚᱲᱟᱜ ᱨᱮᱱ, ᱟᱨ ᱠᱚᱲᱟ ᱜᱤᱫᱽᱨᱟᱹ ᱡᱟᱦᱟᱸᱭ ᱤᱫᱤᱭᱮᱭᱟ ᱩᱱᱠᱩ ᱚᱲᱟᱜ ᱨᱮᱱ,
ᱦᱮᱸ, ᱢᱟᱱᱮ ᱰᱟᱲᱚᱢ ᱠᱚᱣᱟ ᱠᱚ ᱾
ᱦᱳᱭ ᱟᱨᱠᱤ, ᱰᱟᱲᱚᱢ ᱠᱚᱣᱟ ᱠᱚ ᱾ ᱠᱚᱲᱟ ᱡᱩᱫᱤ ᱟᱜᱩᱭᱮ ᱛᱟᱢᱟᱭ ᱵᱟᱹᱦᱩ, ᱫᱚ ᱛᱟᱦᱚᱞᱮ ᱠᱷᱟᱱ ᱫᱚ ᱰᱟᱲᱚᱢ ᱦᱩᱭᱩᱜ ᱜᱮᱭᱟ ᱟᱨ ᱠᱩᱲᱤ ᱦᱚᱸ ᱡᱩᱫᱤ ᱮ ᱟᱴᱷᱨᱚ ᱵᱚᱪᱷᱚᱨ ᱛᱟᱭ ᱞᱟᱦᱟ, ᱡᱟᱶᱚᱜᱼᱟᱭ, ᱛᱟᱦᱚᱞᱮ ᱛᱟᱹᱣ ᱰᱟᱲᱚᱢ ᱦᱩᱭᱩᱜᱼᱟ ᱾
ᱦᱩᱸ ᱾
ᱦᱩᱸ ᱢᱟᱱᱮ ᱟᱨ ᱟᱴᱷᱟᱨᱚ ᱵᱚᱪᱷᱚᱨ ᱯᱚᱨ ᱠᱷᱟᱱ ᱫᱚ ᱴᱷᱤᱠ ᱜᱮᱭᱟ, ᱠᱤᱪᱷᱩ ᱠᱤᱪᱷᱩ ᱟᱛᱳ ᱨᱮ ᱞᱤᱧ ᱱᱚᱝᱠᱟᱱᱟᱜ ᱤᱭᱟᱹ ᱞᱤᱧ ᱧᱮᱞ ᱟᱠᱟᱫᱟ ᱟᱹᱭᱤᱱ ᱠᱚ ᱛᱚᱞ ᱟᱠᱟᱫᱟ ᱾ ᱦᱮᱸ ᱾
ᱦᱮᱸ ᱾ ᱚᱱᱟ ᱫᱚ ᱤᱱ ᱫᱚ ᱢᱮᱱᱟᱜ ᱟᱠᱟᱫ ᱜᱮᱭᱟ ᱚᱱᱟ ᱫᱚ ᱯᱟᱹᱦᱤᱞ ᱠᱷᱚᱱ ᱜᱮ ᱢᱮᱱᱟᱜ ᱟᱠ ᱾ ᱜᱮ ᱡ ᱟᱨ ᱟᱫᱚ ᱛᱟᱣ ᱨᱮᱦᱚᱸ ᱱᱮᱛᱟᱨ ᱫᱚ ᱧᱮᱞᱚᱜ ᱠᱟᱱᱟ ᱡᱮ ᱫᱚᱢᱮ ᱚᱱᱠᱟ ᱠᱚ ᱵᱟᱯᱞᱟᱜ ᱠᱟᱱᱟ ᱛᱚ
ᱟᱫᱚ ᱦᱮᱸ ᱟᱹᱞᱤᱧ ᱫᱚᱞᱤᱧ ᱞᱟᱹᱭᱟ ᱡᱮ ᱱᱚᱣᱟ ᱫᱚ ᱟᱛᱳ ᱠᱷᱚᱱ ᱱᱚᱣᱟ ᱤᱭᱟᱹ ᱛᱚᱞ ᱦᱩᱭᱩᱜᱼᱟ ᱦᱚ ᱱᱝᱠᱟᱱᱟᱜ ᱢᱤᱫᱴᱤᱡ ᱜᱟᱞᱚᱪ ᱟᱠᱷᱲᱟ ᱛᱮᱭᱟᱨ ᱦᱩᱭᱩᱜᱼᱟ ᱟᱨ ᱟᱵᱚᱣᱟᱜ ᱟᱹᱭᱤᱱ ᱨᱮᱫᱚ ᱦᱚᱳᱭᱛᱚ ᱢᱮᱱᱟᱜ ᱜᱮᱭᱟ ᱵᱳᱭ ᱠᱚᱨᱮ ᱦᱮᱸ ᱚᱱᱟ ᱫᱚ ᱢᱮᱱᱟᱜ ᱜᱮᱭᱟ ᱠᱤᱱᱛᱩ ᱱᱚᱜ-ᱚᱭ ᱡᱮ ᱱᱩᱝᱠᱩ ᱡᱟᱦᱟᱸ ᱠᱤᱪᱷᱩ ᱠᱤᱪᱷᱩ ᱟᱛᱳ ᱨᱤᱧ ᱧᱮᱞ ᱟᱠᱟᱫᱟ ᱱᱚᱣᱟ ᱫᱚ ᱟᱛᱳ ᱟᱠᱚ ᱯᱟᱨᱥᱚᱱᱟᱞ ᱵᱷᱟᱵ ᱛᱮ ᱢᱤᱫᱴᱤᱡ ᱟᱹᱭᱤᱱ ᱠᱚ ᱛᱚᱞ ᱟᱠᱟᱫᱟ ᱡᱮ ᱱᱚᱣᱟ ᱟᱴᱷᱨᱚ ᱵᱚᱪᱷᱚᱨ ᱞᱟᱦᱟ ᱫᱚ ᱠᱩᱲᱤ ᱜᱤᱫᱽᱨᱟᱹ ᱡᱟᱶᱟᱭ ᱞᱮᱱᱠᱷᱟᱱ ᱚᱲᱟᱜ ᱦᱚᱲ ᱩᱱᱟᱹᱜ ᱢᱟᱱᱮ ᱰᱟᱲᱚᱢ ᱦᱩᱭᱩᱜᱼᱟ
ᱦᱮᱸ ᱡᱟᱛᱮ ᱟᱞᱚ ᱠᱚ ᱡᱟᱶᱟᱭ ᱵᱟᱹᱦᱩ ᱡᱟᱶᱟᱭᱚᱜ ᱢᱟ ᱚᱱᱟ ᱠᱷᱟᱛᱤᱨ ᱚᱱᱟ ᱫᱚᱠᱚ ᱛᱮᱭᱟᱨ ᱟᱠᱟᱫᱟ
ᱦᱳᱭ ᱦᱳᱭ ᱦᱳᱭ ᱟᱹᱵᱤᱱ ᱪᱮᱫ ᱵᱤᱱ ᱞᱟᱹᱭᱟ ᱱᱚᱝᱠᱟ ᱜᱮ ᱡᱩᱫᱤ ᱜᱚᱴᱟ ᱟᱛᱳ, ᱟᱛᱳ ᱜᱮ ᱱᱚᱝᱠᱟ ᱢᱟᱺᱡᱷᱤ ᱢᱚᱬᱮ ᱦᱚᱲ ᱠᱚᱛᱮ ᱱᱚᱣᱟ ᱟᱹᱭᱤᱱ ᱠᱚ ᱛᱚ ᱛᱚᱞᱟ ᱛᱟᱦᱚᱞᱮ ᱟᱹᱰᱤ ᱱᱟᱯᱟᱭᱚᱜᱼᱟ ᱥᱮ
ᱚᱱᱟ ᱠᱚᱫᱚ ᱤᱧ ᱫᱚ ᱡᱚᱛᱷᱟᱛ ᱜᱤᱧ ᱢᱚᱱᱮᱭᱟ ᱾ ᱠᱟᱨᱚᱱ ᱵᱟᱝᱠᱷᱟᱱ ᱫᱚ ᱚᱱᱠᱟ ᱠᱚᱫᱚ ᱯᱨᱟᱭ ᱟᱛᱳ ᱠᱚᱨᱮ ᱜᱮ ᱦᱩᱭ ᱵᱟᱲᱟᱜᱼᱟ ᱚᱱᱠᱟ ᱾ ᱢᱟᱱᱮ ᱚᱱᱟ ᱠᱚ ᱵᱟᱢ ᱛᱮᱭᱟᱨ ᱞᱮᱠᱷᱟᱱ ᱢᱟᱱᱮ ᱵᱟᱭ ᱠᱢᱚᱜᱼᱟ ᱤᱧ ᱫᱩᱧ ᱞᱟᱹᱭᱟ ᱡᱮ ᱵᱟᱝ ᱚᱱᱟ ᱠᱚᱫᱚ ᱟᱛᱳ ᱟᱛᱳ ᱛᱮᱭᱟᱨ ᱜᱮ ᱵᱷᱟᱞᱮᱭᱟ
ᱦᱳᱭ ᱦᱳᱭ
ᱦᱮᱸ
ᱟᱹᱞᱤᱧ ᱦᱚᱸ ᱱᱚᱝᱠᱟ ᱱᱟᱜ ᱜᱮ ᱞᱟᱹᱭ ᱵᱤᱱ
ᱟᱫᱚ ᱡᱷᱚᱛᱚ ᱟᱹᱛᱩ ᱦᱚᱲ ᱢᱟᱺᱡᱷᱤ ᱦᱚᱲ ᱫᱚ ᱵᱟᱝᱠᱚ ᱡᱩᱛᱟ ᱛᱚ ᱚᱱᱠᱟ ᱮ ᱵᱟᱠᱚ ᱡᱩᱢᱤᱫ ᱜᱮᱭᱟ ᱡᱮ
ᱦᱳᱭ ᱦᱳᱭ ᱦᱳᱭ ᱠᱤᱪᱷᱩ ᱠᱤᱪᱷᱩ ᱟᱛᱩ ᱨᱮ ᱢᱮᱱᱟᱜᱼᱟ ᱢᱟᱺᱡᱷᱤ ᱵᱟᱵᱟ ᱛᱩᱞᱩᱡ ᱜᱮ ᱠᱚ ᱨᱚᱲᱟ ᱦᱳᱭ ᱱᱚᱝᱠᱟ ᱦᱚᱸ ᱧᱮᱞ ᱧᱟᱢᱚᱜᱼᱟ
ᱦᱩᱸ
ᱠᱤᱪᱷᱩ ᱠᱤᱪᱷᱩ ᱟᱛᱩ ᱨᱮ ᱟᱹᱰᱤ ᱟᱹᱰᱤ ᱟᱛᱩ ᱨᱮᱱ ᱠᱟᱱᱟ ᱢᱟᱺᱡᱷᱤ ᱵᱟᱵᱟ ᱛᱩᱞᱩᱡ ᱜᱮ ᱵᱟᱝᱠᱚ ᱨᱚᱲ ᱨᱚᱯᱚᱲᱟ
ᱟᱫᱚ ᱟᱹᱛᱩ ᱢᱚᱲᱮ ᱦᱚᱲ ᱡᱩᱢᱤᱫ ᱜᱮ ᱵᱟᱝ ᱛᱟᱦᱮ ᱞᱮᱠᱷᱟ ᱪᱤᱠᱟᱹᱞᱮᱠᱟᱨᱮ ᱜᱟᱱᱚᱜᱼᱟ ᱞᱟᱹᱭ ᱵᱤᱱ ᱢᱟ
ᱦᱳᱭ ᱦᱳᱭ ᱦᱳᱭ ᱟᱛᱩ ᱢᱚᱬᱮ ᱦᱚᱲ ᱫᱚ ᱮᱠᱟᱞ ᱜᱮ ᱢᱤᱫᱴᱟᱝ ᱫᱚᱨᱠᱟᱨ ᱠᱟᱱ ᱜᱮᱭᱟ
ᱟᱪᱪᱷᱟ ᱛᱟᱦᱞᱮ ᱡᱮ ᱟᱹᱵᱤᱱᱟᱜ ᱚᱱᱛᱮ ᱪᱮᱫ ᱞᱮᱠᱟ ᱵᱷᱟᱸᱰᱟᱱ ᱠᱚ ᱚ ᱦᱩᱭ ᱵᱟᱲᱟ ᱢᱟᱱᱮ ᱵᱷᱟᱸᱰᱟᱱ ᱠᱚᱨᱮ ᱵᱤᱱᱛᱤ ᱠᱚᱠᱚ ᱠᱚᱨᱟᱣ ᱦᱚᱪᱚᱭ ᱜᱮᱭᱟ ᱥᱮ ᱵᱟᱝ
ᱦᱮᱸ ᱮᱢ ᱵᱤᱱᱛᱤ ᱫᱚᱠᱚ ᱠᱚᱨᱟᱣ ᱦᱚᱪᱚᱭ ᱜᱮᱭᱟ ᱛᱚ ᱟᱹᱞᱤᱧ ᱟᱞᱤᱧᱟᱹᱜ ᱟᱛᱩ ᱨᱮᱫᱚ ᱡᱟᱦᱟᱸ ᱱᱚᱣᱟ ᱨᱮᱫᱚ ᱵᱟᱝ ᱦᱩᱭ ᱟᱠᱟᱱᱟ ᱟᱹᱛᱩ ᱠᱚᱨᱮ ᱢᱚᱴᱟᱢᱩᱴᱤ ᱟᱞᱮ ᱥᱮᱫ ᱫᱚ ᱦᱩᱭ ᱵᱟᱲᱟᱜ ᱜᱮᱭᱟ ᱱᱚᱝᱠᱟ ᱵᱤᱱᱛᱤ ᱵᱟᱸᱠᱷᱮᱬ ᱠᱚᱠᱚ ᱤᱫᱤ ᱠᱚᱜᱮᱭᱟ
ᱦᱩᱸ
ᱟᱫᱚ ᱟᱵᱚᱣᱟᱜ ᱥᱮᱨᱣᱟ ᱨᱮᱱᱟᱜ ᱢᱮᱱᱟᱜᱼᱟ ᱡᱟᱱᱟᱢ ᱠᱷᱚᱱ ᱜᱩᱡᱩᱜ ᱫᱷᱹᱵᱤᱡ ᱨᱮᱱᱟᱜ ᱵᱤᱱᱛᱤ ᱦᱮᱸ ᱟᱨ ᱵᱤᱱᱛᱤ ᱚᱱᱟ ᱦᱩᱭᱩᱜ ᱜᱮᱭᱟ ᱟᱞᱮᱥᱮᱫ ᱦᱚᱸ ᱦᱩᱭᱩᱜ ᱜᱮᱭᱟ ᱦᱩᱭᱩᱜ ᱜᱮᱭᱟ ᱡᱚᱛᱷᱟᱛ ᱠᱟᱛᱷᱟ ᱟᱹᱵᱤᱱ ᱥᱮᱫ ᱦᱚ ᱦᱩᱭᱩᱜ ᱜᱮᱭᱟ
ᱦᱳᱭ ᱚᱱᱟ ᱠᱚᱫᱚ ᱟᱹᱞᱤᱧᱟᱜ ᱟᱹᱞᱤᱧ ᱚᱱᱛᱮ ᱦᱚᱸ ᱦᱩᱭ ᱵᱟᱲᱟᱜ ᱜᱮᱭᱟ ᱢᱟᱱᱮ ᱱᱮᱛᱟᱨ ᱫᱚ ᱩᱱᱟᱹᱜ ᱫᱚ ᱵᱟᱭ ᱦᱩᱭ ᱵᱟᱲᱟᱜ ᱠᱟᱱᱟ ᱢᱟᱱᱮ ᱚᱱᱟ ᱠᱚᱫᱚ ᱦᱩᱭ ᱫᱚᱨᱠᱟᱨ
ᱦᱳᱭ ᱦᱳᱭ